ᱦᱩᱸ ᱾ ᱚᱱᱠᱟᱱ ᱵᱮᱯᱟᱨ ᱩᱱᱟᱹᱜ ᱱᱮᱛᱟᱨ ᱜᱮᱛᱚ ᱟᱹᱰᱤ ᱠᱚ ᱥᱩᱵᱤᱫᱟ ᱟᱠᱟᱱᱟ ᱱᱮᱛᱟᱨ
ᱦᱚᱸᱜᱼᱚ ᱟᱫᱚ ᱢᱳᱵᱟᱭᱤᱞ ᱢᱮᱱᱟᱜ ᱟᱠᱟᱫᱟ ᱾ ᱜᱟᱹᱰᱤ ᱢᱮᱱᱟᱜ ᱟᱠᱟᱫᱟ ᱾ ᱡᱚᱛᱚ ᱠᱤᱪᱷᱩ,
ᱟᱪᱪᱷᱟ ᱱᱮᱛᱟᱨ ᱫᱚ ᱱᱮᱛᱟᱨ ᱫᱚ ᱧᱮᱞᱢᱮ ᱢᱳᱵᱟᱭᱤᱞ ᱡᱩᱫᱤ ᱢᱤᱫ ᱵᱮᱲᱟ ᱡᱩᱫᱤ ᱵᱟᱝ ᱛᱟᱦᱮᱱᱟ ᱾ ᱟᱨ ᱴᱟᱭᱤᱢ ᱠᱚ ᱠᱟᱴᱟᱣ ᱟᱹᱰᱤ ᱟᱸᱴ ᱜᱮ ᱵᱩᱡᱷᱟᱹᱜᱼᱟ ᱾ ᱞᱟᱦᱟ ᱛᱮᱱ ᱦᱚᱲ ᱛᱟᱦᱚᱞᱮ ᱪᱤᱠᱟᱹ ᱪᱤᱠᱟᱹ ᱛᱮᱠᱚ ᱪᱤᱠᱟᱹ ᱛᱮᱠᱚ ᱤᱭᱟᱹᱭ ᱴᱟᱭᱤᱢ ᱴᱟᱭᱤᱢ ᱾
ᱱᱮᱛᱟᱨ ᱫᱚ ᱢᱟᱱᱮ ᱢᱳᱵᱟᱭᱤᱞ ᱜᱮ ᱡᱟᱱᱮ ᱥᱚᱵ ᱠᱤᱪᱷᱩ,
ᱦᱚᱸ ᱵᱟᱝ ᱟᱫᱚ ᱞᱟᱦᱟᱛᱮᱱ ᱦᱚᱲ ᱫᱚ ᱪᱮᱫ ᱞᱮᱠᱟ ᱢᱟᱥᱮ ᱟᱸᱡᱚᱢ ᱨᱮᱦᱚᱸ ᱱᱤᱡᱮ ᱵᱚᱞᱛᱮ ᱢᱟᱱᱮ ᱜᱷᱩᱞ ᱢᱤᱞ ᱠᱟᱛᱮᱜ ᱠᱚ ᱛᱟᱦᱮᱸ ᱞᱮᱱᱟ ᱟᱨᱠᱤ ᱥᱚᱵᱽ ᱥᱚᱢᱚᱭ ᱨᱚᱲ ᱞᱟᱸᱫᱟ ᱨᱟᱹᱥ ᱠᱟᱹᱢᱤ ᱠᱟᱡ ᱦᱩᱸ ᱾ ᱪᱮᱫ ᱱᱤᱭᱟᱹ ᱜᱮ ᱱᱮᱛᱟᱨ ᱫᱚ ᱚᱱᱠᱟ ᱚᱱᱟ ᱡᱩᱜᱽ ᱫᱚ ᱟᱫᱚ ᱵᱟᱝ ᱨᱩᱣᱟᱹᱲ ᱦᱩᱭᱩᱜᱼᱟ ᱾
ᱟᱫᱚ ᱵᱟᱝ ᱨᱩᱣᱟᱹᱲᱟ ᱚᱱᱟ ᱫᱚ ᱦᱮᱸ ᱾
ᱦᱩᱸ ᱾
ᱡᱟ ᱦᱤᱡᱩᱜ ᱠᱟᱱᱟ ᱚᱱᱟᱜᱮ ᱟᱯᱱᱟᱨ ᱠᱟᱛᱮᱜ ᱪᱟᱞᱟᱣ ᱦᱩᱭᱩᱜᱼᱟ ᱾
ᱦᱮᱸ ᱛᱚ ᱾ ᱮᱠᱷᱚᱱ ᱫᱚ ᱡᱚᱛᱚ ᱠᱤᱪᱷᱩ ᱜᱮ ᱩᱱᱱᱚᱛᱚ ᱤᱫᱤᱜ ᱠᱟᱱᱟ ᱛᱚ
ᱦᱩᱸᱻ ᱾
ᱪᱮᱜ ᱥᱟᱞᱟᱜ ᱮᱢ ᱡᱚᱢ ᱠᱮᱫᱟ ᱨᱩᱴᱤ ᱫᱚ?
ᱦᱳᱭ ᱟᱯᱮ ᱢᱮᱥ ᱨᱮᱦᱚᱸ ᱤᱭᱟᱹ ᱫᱚᱠᱚ ᱵᱮᱱᱟᱣᱟᱠᱚ ᱜᱮᱭᱟ ᱠᱚ ᱛᱚ ᱨᱩᱴᱤ ᱫᱚ ᱵᱟᱥᱮ?
ᱵᱟᱝ ᱞᱟᱦᱟ ᱛᱚ ᱵᱮᱱᱟᱣ ᱛᱟᱦᱮᱱᱟᱭ ᱱᱮᱛᱟᱨ ᱫᱚ ᱵᱚᱱᱫᱚ ᱠᱟᱜ ᱟᱭ᱾
ᱫᱟᱠᱟ ᱜᱮ ᱵᱮᱱᱟᱭᱮᱫᱟ ᱟᱭᱩᱵ ᱦᱚᱸ
ᱦᱮᱸ ᱫᱟᱠᱟ ᱜᱮ ᱵᱮᱱᱟ
ᱴᱷᱚᱠᱟ ᱜᱮᱭᱟ ᱯᱳᱱᱤᱭᱟ ᱨᱩᱴᱤ ᱮᱢᱚᱜ ᱟᱭ ᱥᱮᱢ ᱪᱟᱨᱡ ᱜᱮ ᱦᱟᱛᱟᱣᱟᱭ
ᱫᱟᱠᱟ ᱛᱤᱱᱟᱹᱜ ᱚᱸᱱᱟ ᱨᱩᱴᱤ ᱨᱮᱦᱚᱸ ᱤᱱᱟᱜ ᱜᱮ
ᱦᱮᱸ ᱦᱮᱸ ᱦᱮᱸ ᱟᱨ ᱢᱮᱱᱩ ᱫᱚ ᱡᱟᱜᱮ ᱛᱟᱦᱮᱱᱟ ᱚᱱᱟ ᱨᱮᱱᱟᱜ ᱢᱮᱱᱩ ᱦᱤᱥᱟᱹᱵ ᱛᱮ ᱜᱮ ᱦᱟᱛᱟᱣ ᱟᱨ ᱠᱤ ᱡᱩᱫᱤ ᱢᱚᱱᱮ ᱠᱟᱜ ᱢᱮ ᱡᱮ ᱡᱮᱞ ᱛᱟᱦᱮᱱᱟ ᱯᱚᱱᱭᱟ ᱨᱩᱴᱤ ᱢᱤᱫᱴᱟᱝ ᱚ ᱢᱟ ᱤᱭᱟᱹ ᱡᱮᱞ ᱚᱱᱟ ᱛᱤᱱᱟᱹᱜ ᱥᱟᱴ ᱟᱫᱚ ᱛᱤᱱᱟᱹᱜ ᱚᱱᱠᱟ ᱢᱤᱫᱴᱟᱝ ᱢᱮᱱᱟᱜ ᱛᱟᱭᱟ ᱪᱟᱴ ᱚᱱᱟ ᱦᱤᱥᱟᱹᱵᱽ ᱛᱮᱜᱮ ᱯᱚᱭᱥᱟ ᱫᱚ ᱚᱱᱟᱜᱮ ᱪᱮᱫ ᱠᱷᱟᱹᱛᱤᱨ ᱪᱚ ᱵᱚᱱᱫᱚ ᱟᱠᱟᱜ-ᱟ ᱠᱤᱡᱟᱱᱤ ᱞᱟᱦᱟ ᱛᱮᱫᱚ ᱛᱟᱦᱮᱸ ᱞᱮᱱᱟ ᱛᱚ᱾
ᱦᱮᱸ ᱦᱮᱸ ᱛᱤᱱᱟᱹᱜ ᱜᱟᱱ ᱜᱤᱫᱽᱨᱟᱹ ᱢᱮᱱᱟᱜ ᱠᱚᱣᱟ?
ᱟᱞᱮ ᱪᱚᱴ ᱨᱮ ᱢᱮᱱᱟᱜ ᱞᱮᱭᱟ ᱫᱩᱭ ᱪᱟᱨ ᱪᱷᱚᱭ ᱥᱟᱛ ᱟᱴ ᱱᱚᱭ ᱫᱚᱥ ᱡᱚᱱ ᱮᱜᱟᱨᱚ ᱡᱚᱱ ᱢᱮᱱᱟᱜ ᱞᱮᱭᱟ ᱪᱚᱴ ᱨᱮ ᱟᱨ ᱞᱟᱛᱟᱨ ᱨᱮ ᱢᱮᱱᱟᱜ ᱠᱚᱣᱟ ᱛᱤᱱᱟᱹᱜ ᱯᱚᱪᱤᱥ ᱜᱟᱱ ᱢᱮᱱᱟᱜ ᱠᱚᱣᱟ ᱟᱨᱠᱤ, ᱯᱚᱪᱤᱥ ᱛᱮᱨᱤᱥ ᱡᱚᱱ ᱜᱟᱱ ᱚᱱᱠᱟ ᱟᱫᱚ ᱵᱟᱨᱭᱟ ᱵᱟᱨᱭᱟ ᱢᱮᱥ ᱵᱟᱨᱭᱟ ᱢᱮᱥ ᱵᱚᱞᱛᱮ ᱦᱟᱱᱟᱴᱟᱼᱜ ᱵᱤᱞᱰᱤᱝ ᱱᱤᱭᱟᱴᱟᱜ ᱵᱤᱞᱰᱤᱝ
ᱟᱯᱮ ᱚᱸᱰᱮ ᱜᱮ ᱟᱞᱫᱟ ᱟᱞᱫᱟ ᱵᱤᱞᱰᱤᱝ ᱢᱮᱱᱟᱜᱼᱟ?
ᱦᱩᱸ ᱵᱟᱨᱭᱟ ᱨᱮ ᱫᱮ ᱩᱱᱠᱩ ᱤᱭᱟᱹ ᱠᱚ ᱛᱟᱦᱮᱱᱟ ᱟᱨᱠᱤ ᱟᱠᱚ ᱟᱠᱚ ᱠᱚ ᱛᱟᱦᱮᱱᱟ ᱪᱮᱛᱟᱱ ᱨᱮ ᱫᱚᱦᱚ ᱟᱠᱟᱫ ᱠᱚᱣᱟ
ᱳ ᱟᱪᱪᱷᱟ ᱟᱹᱰᱤ ᱢᱟᱨᱟᱝ ᱛᱟᱯᱮᱭᱟ ᱛᱚ ᱢᱮᱥ ᱫᱚ,
ᱢᱮᱥ ᱫᱚ ᱢᱟᱨᱟᱝ ᱜᱮᱭᱟ ᱟᱫᱚ ᱨᱩᱢ ᱫᱚ ᱟᱫᱚ ᱱᱩᱭ ᱫᱚ ᱢᱮᱥ ᱦᱤᱥᱟᱹᱵ ᱛᱮ ᱜᱮ ᱤᱭᱟᱹᱴᱟᱜ ᱫᱚᱭ ᱠᱚᱨᱟᱣ ᱵᱤᱞᱰᱤᱝ ᱴᱟᱜ ᱫᱚ
ᱟᱪᱪᱷᱟ
ᱡᱚᱛᱚ ᱜᱮ ᱚᱸᱰᱮ ᱜᱮ ᱡᱚᱢ ᱜᱮᱭᱟ ᱠᱚ
ᱡᱷᱚᱛᱚ ᱦᱚᱲ ᱵᱟᱠᱚ ᱡᱚᱢᱟ ᱱᱩᱭ ᱫᱚ ᱤᱥᱤᱱ ᱵᱟᱥᱟᱝ ᱛᱚ ᱥᱮᱨᱚᱠᱚᱢ ᱫᱚ ᱵᱟᱭ ᱤᱭᱟᱹᱭᱟ ᱛᱚ, ᱟᱫᱚ ᱱᱚᱸᱰᱮ ᱢᱮᱥ ᱢᱟᱞᱤᱠ ᱵᱚᱞᱛᱮ ᱡᱟᱦᱟᱸᱭ ᱥᱚᱱᱫᱮᱯ ᱫᱟ ᱩᱱᱤ ᱡᱩᱫᱤ ᱡᱟᱦᱟᱸ ᱱᱚᱸᱰᱮ ᱦᱳᱥᱴᱮᱞ ᱨᱮ ᱡᱮᱢᱚᱱ ᱤᱭᱟᱹ ᱠᱟᱛᱮ ᱦᱟᱴᱟᱜ ᱜᱷᱟᱴᱟᱜ ᱚᱲᱟᱜ ᱨᱮᱜᱮᱠᱚ ᱤᱥᱤᱱᱟ ᱟᱫᱚ ᱜᱷᱟ ᱴᱟ ᱠᱟᱛᱮᱫ ᱡᱮᱢᱚᱱᱮ ᱡᱚᱢ ᱦᱚᱪᱚ ᱢᱮᱭᱟ ᱥᱮ ᱚᱱ ᱚᱱᱠᱟ᱾
ᱚᱲᱟᱜ ᱦᱚᱲ ᱜᱮ ᱤᱥᱤᱱ
ᱟᱠᱚ ᱜᱮᱠᱚ ᱤᱥᱤᱱᱟ
ᱚ ᱟᱪᱪᱷᱟ ᱢᱟᱱᱮ ᱵᱟᱦᱨᱮ ᱨᱮᱱ ᱫᱚ ᱤᱥᱤᱱ ᱞᱟᱹᱜᱤᱫ ᱫᱚ ᱵᱟᱠᱚ ᱫᱚᱦᱚ ᱟᱠᱟᱫ ᱠᱚᱣᱟ
ᱵᱟ ᱟᱫᱚ ᱚᱱᱟ ᱫᱚ ᱱᱤᱡᱮ ᱦᱚᱢ ᱫᱚᱦᱚ ᱫᱟᱲᱮᱭᱟᱠᱚᱣᱟ ᱤᱧᱟᱹᱜ ᱫᱚ ᱠᱳᱱᱳ ᱤᱭᱟᱹ ᱫᱚ ᱵᱟᱹᱱᱩᱜᱼᱟ ᱾ ᱟᱫᱚ ᱦᱮᱸ, ᱦᱳᱭ ᱟᱡ ᱴᱷᱮᱱᱮᱢ ᱡᱚᱢᱟ ᱟᱨ ᱵᱟᱠᱷᱟᱱ ᱢᱟᱥᱤᱥ ᱠᱚᱢ ᱫᱚᱦᱚ ᱫᱟᱲᱮᱭᱟᱠᱚᱣᱟ ᱟᱨᱠᱤ ᱡᱚᱢ ᱞᱟᱹᱜᱤᱫ᱾
ᱢᱟᱹᱥᱤ ᱫᱚᱦᱚ ᱫᱚ ᱮᱞᱟᱣ ᱢᱮᱱᱟᱜᱼᱟ ᱛᱟᱦᱚᱞᱮ ᱚᱱᱟ ᱨᱟᱱᱱᱟ ᱞᱟᱹᱜᱤᱫ
ᱦᱩᱸ ᱦᱩᱸ ᱦᱩᱸ ᱮᱞᱟᱣ ᱠᱚ
ᱵᱟᱦᱨᱮ ᱨᱮᱫᱚ ᱵᱷᱟᱜᱤᱜᱮ ᱦᱚᱭ‌ ᱮᱫᱟᱭ ᱨᱩᱢ ᱨᱮᱫᱚ ᱪᱮᱜᱠᱟ ᱜᱚᱨᱚᱢ ᱠᱟᱱᱟ᱾
ᱦᱩᱸ ᱚᱱᱟᱢᱟ ᱫᱟᱜ ᱠᱮᱫᱟᱭ ᱥᱮ ᱵᱟᱨᱥᱤᱧ ᱯᱮᱢᱟᱦᱟ ᱫᱚ ᱵᱷᱟᱯ ᱴᱟᱜ ᱜᱮ ᱩᱞᱚᱜ ᱠᱟᱱᱟ᱾
ᱢᱟᱱᱮ ᱥᱤᱛᱩᱝ ᱵᱟᱭ ᱥᱤᱛᱩᱝ ᱠᱟᱫᱟᱭ ᱛᱟᱦᱮᱸ ᱦᱮᱸ ᱛᱟᱣ ᱪᱮᱜᱠᱟ ᱜᱚᱨᱚᱢ ᱠᱟᱱᱟ ᱨᱩᱢ ᱨᱮ ᱠᱟᱹᱴᱤᱡ ᱦᱚᱸ ᱦᱟᱣᱟ ᱵᱟᱭ ᱯᱟᱥᱮᱫᱼᱟ ᱾ ᱪᱮᱛᱟᱱ ᱫᱚ
ᱛᱤᱱ ᱜᱚᱴᱟᱝ ᱛᱤᱱ ᱜᱚᱴᱟᱝ ᱡᱟᱱᱞᱟ ᱢᱮᱱᱟᱜ ᱛᱟᱵᱮᱱᱟ
ᱵᱟᱨᱭᱟ ᱡᱟᱱᱟᱞᱟ ᱢᱮᱱᱟᱜ ᱟᱠᱟᱫᱟ ᱴᱷᱤᱠ ᱴᱷᱟᱠ ᱦᱟᱣᱟ ᱵᱟᱭ ᱵᱚᱞᱚᱱᱟ ᱨᱩᱢ ᱴᱟᱜ ᱪᱷᱳᱴᱳ ᱜᱮᱭᱟ ᱥᱮ
ᱟᱪᱪᱷᱟ ᱟᱪᱪᱷᱟ ᱞᱤᱧᱟᱜ ᱥᱚᱢᱟᱱ ᱜᱮ ᱡᱮᱱᱤᱡ ᱨᱩᱢ ᱛᱟᱦᱮᱱᱟ
ᱵᱟᱝ ᱟᱹᱵᱤᱱᱟᱜ ᱠᱷᱚᱱ ᱦᱚ ᱯᱚᱱᱚᱜᱼᱟ ᱢᱚᱱᱮ ᱦᱚᱭ ᱠᱟᱨᱚᱱ ᱟᱹᱵᱤᱱᱟᱜ ᱫᱚ ᱛᱟᱣ ᱫᱩᱲᱩᱵ ᱵᱟᱲᱟ ᱞᱟᱹᱜᱤᱫ ᱞᱟᱛᱟᱨ ᱨᱮ ᱥᱯᱮᱥ ᱢᱮᱱᱟᱜ ᱟᱠᱟᱫᱟ ᱦᱮᱸ
ᱦᱮᱸ
ᱟᱹᱞᱤᱧᱟᱜ ᱫᱚ ᱦᱚᱯᱚᱱ ᱦᱚᱯᱚᱱ ᱜᱮᱭᱟ ᱚᱰᱮ ᱫᱚᱢ ᱨᱮᱰᱮᱫᱚᱜᱼᱟ
ᱦᱮᱸ
ᱱᱚᱣᱟ ᱠᱚᱫᱚ ᱡᱚᱛᱚ ᱥᱤᱝᱜᱮᱞ ᱨᱩᱢ ᱠᱟᱱᱟ
ᱦᱩᱸ
ᱟᱫᱚ ᱚᱱᱮ ᱵᱟᱨᱭᱟ ᱤᱭᱟᱹ ᱠᱚ ᱥᱟᱢᱵᱟᱣ ᱠᱟᱫᱟ ᱦᱚᱸᱚ ᱢᱟᱱᱮ ᱥᱤᱝᱜᱮᱞ ᱞᱟᱹᱜᱤᱫ ᱱᱚᱣᱟ ᱠᱚᱫᱚ
ᱦᱩᱸ ᱦᱮᱸ ᱛᱟᱦᱟᱞᱮ ᱩᱱᱠᱩ ᱤᱭᱟᱹ ᱡᱟᱦᱟ ᱤᱭᱟᱹ ᱨᱮ ᱩᱱᱤ ᱡᱟᱦᱟᱸ ᱱᱟᱣᱟ ᱜᱤᱫᱽᱨᱟᱹ ᱦᱮᱡ ᱟᱠᱟᱱᱟ
ᱱᱚᱣᱟ ᱫᱚ
ᱩᱱᱠᱤᱱᱟᱜ ᱨᱩᱢ ᱫᱚ ᱢᱟᱨᱟᱝ ᱜᱮᱭᱟ ᱩᱱᱠᱤᱱ ᱢᱚᱱᱡᱩ ᱛᱟᱹᱠᱤᱱᱟᱜ
ᱥᱟᱢᱟᱱᱱᱚ ᱢᱟᱨᱟᱝᱼᱟ ᱟᱹᱞᱤᱧᱟᱜ ᱠᱷᱚᱱ
ᱦᱩᱸ
ᱟᱹᱞᱤᱧᱟᱜ ᱜᱮ ᱥᱚᱵ ᱛᱷᱮᱠᱮ ᱦᱚᱯᱚᱱᱟ ᱛᱟᱯᱚᱨᱮ ᱱᱚᱣᱟ ᱠᱷᱚᱱ ᱚᱱᱟ ᱫᱚ ᱠᱤᱪᱷᱩᱴᱟᱜ ᱢᱟᱨᱟᱝ ᱟ
ᱩ ᱛᱟᱦᱞᱮ ᱛᱳᱢᱟ ᱨᱩᱢ ᱨᱮᱱᱴ ᱫᱚ ᱦᱤᱥᱟᱹᱵ ᱨᱮᱫᱚ ᱵᱮᱥᱤᱜ ᱠᱟᱱᱟ ᱛᱚ ᱵᱥᱤ ᱵᱟᱭ ᱦᱟᱛᱟᱣᱫᱟ
ᱵᱮᱥᱤ ᱦᱟᱛᱟ
ᱨᱩᱢ ᱨᱩᱢ ᱦᱤᱥᱟᱹᱵ ᱫᱚ ᱛᱢᱟᱨ ᱛᱤᱱᱟᱹᱜ ᱦᱟᱛᱟᱣ ᱛᱟᱵᱚᱱᱟ ᱟᱞᱟᱫᱟ ᱟᱞᱟᱫᱟ ᱡᱩᱫᱤ ᱦᱟᱛᱟᱣ ᱛᱟᱵᱤᱱᱟ ᱛᱟ ᱛᱚ ᱟᱢᱫᱟᱜᱮ ᱯᱮ ᱦᱟᱡᱟᱨ ᱞᱮᱠᱟ ᱯᱟᱲᱟᱜ ᱠᱟᱱᱟ
ᱦᱮᱸ ᱦᱮᱸ ᱯᱮᱦᱟᱡᱟᱨ ᱯᱮᱦᱟᱡᱟᱨ ᱪᱚ ᱮᱠᱛᱨᱤᱥ- ᱯᱟᱲᱟᱜ ᱠᱟᱱᱟ ᱠᱟᱨᱮᱱᱴ ᱵᱤᱞ ᱢᱮᱥᱟ
ᱦᱮᱸ ᱵᱟ ᱡᱩᱫᱤ ᱟᱫᱚ ᱡᱩᱫᱤ ᱯᱩᱨᱟᱹ ᱨᱤᱢ ᱨᱩᱢ ᱦᱤᱥᱟᱹᱵ ᱛᱮ ᱡᱩᱫᱤ ᱵᱮᱱ ᱮᱢᱟᱭᱟ ᱡᱮ ᱱᱚᱣᱟ ᱨᱩᱢ ᱞᱤᱧ ᱦᱟᱛᱟᱣ ᱫᱟ ᱱᱩᱱᱟᱹᱜ ᱛᱮ ᱛᱳᱢᱟᱨ ᱟᱹᱵᱤᱱ ᱵᱷᱟᱜᱽ ᱠᱟᱛᱮ ᱮᱢ ᱵᱤᱱ
ᱟᱫᱚ ᱮᱠᱤ ᱜᱮᱛᱚ ᱱᱚᱰᱮ ᱦᱚᱸᱚᱢ ᱵᱷᱟᱜᱟᱡᱟ ᱟᱨ ᱦᱟᱸᱰᱮ ᱟᱡ ᱮ ᱵᱷᱟᱜᱟ ᱢᱟ ᱤᱱᱟᱹᱜᱮ
ᱩᱸᱻ
ᱛᱟ ᱡᱩᱫᱤ ᱯᱚᱸᱪᱤᱥ ᱥᱚ ᱜᱟᱱ ᱱᱚᱣᱟ ᱨᱩᱢ ᱠᱚᱫᱚ ᱯᱚᱸᱪᱤᱥ ᱫᱩ ᱦᱟᱡᱟᱨ ᱯᱚᱸᱪᱤᱥ ᱥᱚ ᱤᱱᱠᱟᱹ ᱦᱟᱛᱟᱣ ᱫᱚᱨᱠᱟᱨ
ᱜᱚᱨᱚᱢ ᱫᱤᱱ ᱫᱚ ᱚᱱᱟ ᱜᱚᱨᱚᱢ ᱫᱤᱱᱜᱮ ᱠᱟᱹᱴᱤᱡ ᱥᱚᱢᱚᱥᱥᱟ ᱢᱟᱱᱮ
ᱜᱚᱨᱚᱢ ᱫᱤᱱ ᱜᱚᱨᱚᱢ ᱫᱤᱱ ᱫᱚ ᱵᱷᱟᱜᱮ ᱵᱷᱟᱜᱤ ᱜᱮ ᱥᱚᱢᱚᱥᱥᱟ ᱦᱟᱣᱟ ᱠᱟᱹᱴᱤᱡ ᱦᱚᱸ ᱵᱟᱭ ᱯᱟᱥᱟ ᱟᱹᱰᱤ ᱵᱟᱝᱴᱷᱤᱠ ᱵᱩᱡᱷᱟᱹᱜᱼᱟ
ᱚ ᱦᱩᱰᱤᱝ ᱦᱩᱰᱤᱝ ᱨᱩᱢ ᱛᱚ ᱜᱩᱞᱞᱟᱹᱟ ᱟᱫᱚ
ᱦᱩᱸ ᱠᱸᱟᱹᱴᱤᱡ ᱦᱚᱸ ᱦᱟᱥᱟ ᱵᱟᱭ ᱩᱰᱩᱠᱚᱜᱼᱟ ᱵᱟᱦᱨᱮ ᱥᱮᱫ ᱛᱟᱨᱯᱚᱨ ᱠᱟᱸᱪ ᱨᱮᱱᱟᱜ ᱡᱟᱱᱟᱞᱟ ᱠᱟᱱᱟ ᱥᱮ ᱚᱱᱟ ᱢᱤᱫ ᱫᱷᱟᱨᱮ ᱜᱮ ᱦᱤᱡᱩᱜᱼᱟ
ᱦᱩᱸ᱾
ᱮᱭ ᱴᱩᱠᱩ ᱤᱭᱟᱹ ᱨᱮᱫᱚ ᱛᱤᱱᱟᱹᱜ ᱦᱟᱣᱟ ᱯᱚᱥᱥᱟ?
ᱠᱳᱱᱳ ᱦᱟᱱᱟ ᱤᱭᱟᱹᱨᱮ ᱵᱟᱨᱭᱟ ᱤᱭᱟᱹ ᱯᱷᱟᱸᱠᱟ ᱢᱮᱱᱟᱜ ᱟᱠᱟᱫᱟ ᱦᱟᱱᱟ ᱫᱷᱟᱨᱮ ᱨᱮᱱᱟᱜ ᱨᱩᱢ ᱨᱮ,
ᱩᱸᱜ ᱟᱨᱦᱚᱸ ᱯᱮ ᱛᱟᱞᱟ ᱨᱮ ᱢᱮᱱᱟᱜ ᱵᱤᱱᱟ ᱛᱚ,
ᱦᱳᱭ ᱾
ᱩᱸ ᱱᱤᱭᱮ ᱴᱟᱜ ᱵᱮᱥᱤ ᱯᱟᱱᱟᱜ ᱥᱮᱛᱳᱝ ᱞᱮᱠᱷᱟᱱ ᱫᱚ ᱛᱟᱦᱚᱞᱮ ᱛᱚ ᱨᱩᱢ ᱨᱮ ᱵᱟᱵᱤᱱ ᱛᱟᱦᱮ ᱫᱟᱲᱮᱭᱟ,
ᱦᱮᱸᱥᱮ ᱫᱚᱢᱮ ᱜᱚᱨᱚᱢᱟ ᱱᱤᱛᱚᱜ ᱦᱚᱸ ᱚᱱᱟᱛᱮ ᱤᱭᱟᱹ ᱨᱩᱢ ᱢᱮᱴ ᱫᱚ ᱪᱮᱛᱟᱱ ᱨᱮ ᱫᱩᱲᱩᱵ ᱟᱠᱟᱱᱟ ᱦᱟᱣᱟ ᱠᱷᱟᱹᱛᱤᱨ,
ᱦᱩᱸ᱾ ᱟᱯᱮ ᱚᱸᱰᱮ ᱠᱟᱨᱮᱱᱴ ᱚᱱᱟ ᱤᱭᱩᱱᱤᱴ ᱛᱤᱱᱟᱹᱜ ᱴᱟᱠᱟ ᱠᱟᱛᱮᱫ? ᱮᱠ ᱢᱤᱴ ᱨᱮ
ᱵᱟᱝ ᱪᱟᱸᱫᱳ ᱵᱟᱲᱛᱤ ᱦᱩᱭᱩᱜᱼᱟ ᱛᱟᱦᱚᱞᱮ,
ᱦᱚᱸ ᱤᱧᱤᱡ ᱢᱤᱫ ᱴᱟᱝ ᱜᱟᱛᱮ ᱠᱩᱲᱤ ᱨᱟᱸᱜᱟ ᱢᱟᱹᱴᱤ ᱚᱱᱛᱮ ᱨᱮᱜᱮ ᱡᱟᱦᱟᱸᱭ ᱛᱟᱦᱮᱱ ᱫᱚᱭ ᱦᱟᱸᱜ
ᱚ ᱫᱚᱥ ᱴᱟᱠᱟ ᱤᱭᱩᱱᱤᱴ,
ᱚᱱᱟ ᱛᱚᱢᱟᱨ ᱞᱟᱹᱭᱟᱹᱧ ᱠᱟᱱ ᱛᱟᱦᱮᱸ ᱫᱩ ᱛᱟᱨᱤᱠᱷ ᱛᱷᱮᱠᱮ ᱥᱟᱛ ᱛᱟᱨᱤᱠᱷ ᱦᱮᱸ,
ᱤᱱᱟᱹ ᱵᱷᱤᱛᱤᱨ ᱨᱮ ᱪᱟᱨ ᱤᱭᱩᱱᱤᱴ ᱠᱤᱱ ᱞᱚ ᱴᱷᱤᱠ ᱠᱟᱫᱟ᱾
ᱫᱩ ᱛᱟᱨᱤᱠᱷ ᱛᱷᱮᱠᱮ
ᱥᱟᱛ ᱛᱟᱨᱤᱠᱷ
ᱪᱟᱨ ᱛᱟᱹᱨᱤᱠᱷ ᱢᱟᱱᱮ ᱵᱟᱨᱥᱤᱧ ᱛᱮ ᱪᱟᱨ ᱢᱤᱱᱤᱴ
ᱦᱮᱸᱻ
ᱵᱟ ᱟᱫᱚ ᱚᱱᱟ ᱯᱟᱝᱠᱷᱟ ᱴᱟᱝᱠᱷᱟ ᱞᱟᱭᱴᱤ ᱡᱚᱫᱤ ᱠᱷᱟᱴᱟᱣ ᱠᱟᱛᱮᱫ ᱮᱢ ᱫᱚᱦᱚ ᱠᱟᱜᱟ ᱫᱤᱱ ᱨᱮ ᱢᱤᱫ ᱤᱭᱩᱱᱤᱴ ᱩᱱᱟᱹᱜ ᱪᱟᱸᱫᱳ ᱨᱮ ᱦᱤᱡᱩᱜ ᱛᱟᱠᱚ ᱥᱮ ᱯᱮ ᱪᱟᱸᱫᱳ ᱨᱮᱱᱟᱜ ᱢᱤᱫ ᱥᱟᱶ ᱛᱮᱠᱚ?
ᱚᱱᱟ ᱫᱚ ᱵᱟᱹᱧ ᱠᱩᱞᱤ ᱜᱚᱫ ᱠᱟᱫ ᱮᱭᱟ᱾ ᱟᱫᱚ ᱞᱟᱹᱭᱫᱟ ᱢᱤᱫ ᱢᱟᱥ ᱨᱮᱜᱮ ᱛᱚ ᱟᱹᱰᱤᱜᱟᱱ ᱠᱟᱛᱮᱫ ᱨᱟᱠᱟᱵ ᱠᱟᱱᱟ᱾ ᱚᱱᱟ ᱚᱱᱟ ᱫᱩ ᱛᱷᱮᱠᱮ ᱥᱟᱛ ᱛᱟᱨᱤᱠ ᱵᱷᱤᱛᱤᱨ ᱨᱮᱜᱮ ᱛᱚᱢᱟᱜ ᱪᱟᱨ ᱤᱭᱩᱱᱤᱴ ᱢᱮᱱᱟᱜᱼᱟ, ᱦᱮᱸ᱾
ᱦᱩᱸ᱾
ᱱᱮᱛᱟ ᱢᱟᱱᱮ ᱛᱤᱨᱤᱥ ᱫᱤᱱ ᱫᱚ ᱟᱹᱰᱤᱜᱟᱱ ᱫᱚ ᱯᱟᱲᱟᱜ ᱠᱟᱱᱟ᱾
ᱦᱩᱸ᱾ ᱦᱩᱸ ᱛᱚᱲᱟ᱾
ᱚ, ᱫᱚᱥ ᱴᱟᱠᱟ ᱤᱭᱩᱱᱤᱴ ᱛᱟᱠᱚ᱾
ᱦᱩᱸ᱾
ᱟᱫᱚ ᱩᱱᱤ ᱦᱚᱸᱛᱚ ᱞᱟᱹᱭ ᱠᱮᱫᱟᱭ ᱟᱞᱮᱭᱟᱜ ᱫᱚ ᱱᱚᱰᱮ ᱫᱚ ᱯᱟᱨᱥᱚᱱᱟᱞ ᱯᱟᱨᱥᱚᱱᱟᱞ ᱤᱭᱟᱹ ᱨᱮ ᱢᱤᱴᱟᱨ ᱫᱚ ᱵᱟᱭ ᱵᱟᱹᱭᱥᱟᱹᱣ ᱟᱠᱟᱫ ᱛᱟᱞᱮ ᱫᱚ᱾
ᱚ ᱟᱪᱪᱷᱟ, ᱟᱪᱪᱷᱟ, ᱢᱤᱫᱴᱟᱝ ᱜᱮ ᱢᱮᱴᱟᱨ ᱛᱟᱯᱮ? ᱚᱱᱟᱜᱮ ᱟᱫᱚ ᱪᱟᱸᱫᱟ ᱠᱟᱛᱮ ᱪᱟᱸᱫᱚ ᱠᱟᱛᱮ ᱛᱤᱱᱟᱹᱜ ᱠᱟᱛᱮ ᱯᱟᱲᱟᱜ ᱛᱟᱯᱮᱭᱟ ᱢᱟᱱᱮ ᱪᱟᱸᱫᱚ ᱨᱮ?
ᱪᱟᱸᱫᱟ ᱨᱮ ᱦᱟᱱᱟ ᱡᱚᱠᱷᱟᱜ, ᱟ᱾ ᱛᱚᱢᱟ ᱪᱮᱫ ᱠᱚ ᱞᱟᱹᱭᱟ ᱞᱟᱥᱴ ᱚᱱᱮ ᱮᱢ ᱦᱩᱭᱞᱮᱱ ᱛᱟᱦᱮᱸᱼᱟ ᱫᱩᱥᱚ ᱪᱚᱞᱤᱥ ᱴᱟᱠᱟ ᱜᱟᱱ ᱚᱱᱟ ᱫᱚ ᱟᱹᱰᱤ ᱫᱤᱱ ᱨᱮᱱᱟᱜ
ᱦᱩᱸ ᱟᱪᱪᱷᱟ ᱟᱪᱪᱷᱟ
ᱦᱮᱸ ᱩᱱᱟᱹᱜ ᱫᱤᱱ ᱢᱟᱱᱮ ᱛᱤᱱ ᱢᱟᱥ ᱚᱱᱛᱚᱨ ᱮᱢ ᱦᱳᱭᱳᱜ-ᱟ ᱮᱢᱚᱱ ᱫᱚ ᱵᱟᱝᱟ ᱟᱹᱰᱤ ᱫᱤᱱ ᱤᱧ ᱢᱚᱱᱮ ᱦᱚᱭ ᱚᱱᱠᱟ ᱦᱮᱞᱳ
ᱦᱮᱸ᱾
ᱤᱧ ᱢᱚᱱᱮ ᱦᱚᱭ ᱚᱱᱠᱟ ᱢᱤᱫ ᱥᱚᱝᱜᱮ ᱵᱟᱨ ᱞᱮᱫ ᱛᱟᱦᱮᱫ ᱾ ᱟᱫᱚ ᱮᱠᱷᱚᱱ ᱢᱟᱱᱮ ᱢᱟᱱᱛᱞᱤ ᱟᱠᱟᱫᱟᱭ ᱥᱮ ᱢᱟᱱᱛᱞᱤ ᱯᱚᱧᱪᱟᱥ ᱴᱟᱠᱟ ᱠᱟᱛᱮᱫ ᱦᱟᱛᱟᱣ ᱮᱫᱟᱭ᱾
ᱯᱚᱧᱪᱟᱥ ᱴᱟᱠᱟ
ᱦᱩᱸ ᱦᱩᱸᱜ,
ᱦᱮᱸ ᱟᱪᱪᱷᱟ᱾
ᱱᱚᱣᱟ ᱦᱚᱸ ᱴᱷᱤᱠ ᱫᱚ ᱴᱷᱤᱠ ᱜᱮᱭᱟ ᱟᱫᱚ ᱵᱟᱱᱟ ᱦᱚᱲ ᱛᱮ ᱵᱟᱨ ᱦᱚᱲ ᱟᱞᱤᱧ ᱢᱤᱫᱥᱚ ᱴᱟᱠᱟ ᱮᱢ ᱮᱫᱟᱞᱤᱧ ᱦᱮᱸ
ᱟᱫᱚ ᱚᱱᱟ ᱚᱣᱟᱡ ᱫᱚ ᱚᱱᱟ ᱚᱣᱟᱡ ᱫᱚ ᱟᱹᱞᱤᱧ ᱫᱚ ᱩᱱᱟᱹᱜ ᱫᱚ ᱵᱟᱹᱞᱤᱧ ᱤᱭᱟᱹᱭᱮᱫᱟ ᱟᱨᱠᱤ
ᱠᱷᱚᱨᱚᱪᱚᱜᱼᱟ᱾ ᱟᱫᱚ ᱠᱷᱚᱨᱚᱪᱚᱜ ᱠᱟᱱ ᱨᱮᱦᱚᱸ ᱟᱫᱚ ᱢᱤᱫᱴᱟᱝ ᱤᱭᱟᱹᱛᱮ ᱪᱟᱞᱟᱜ ᱠᱟᱱᱟ ᱛᱚ ᱡᱮ ᱡᱟᱨ ᱦᱚᱭᱛᱚ ᱤᱭᱟᱹ ᱛᱟᱦᱮ ᱞᱮᱱᱠᱷᱟᱱ ᱡᱩᱫᱤ ᱵᱟᱹᱭᱥᱟᱹᱣ ᱦᱩᱸ ᱦᱩᱸ, ᱟᱫᱚ ᱢᱤᱥᱴ ᱴᱮᱥᱴ ᱠᱚᱨᱮ ᱞᱮ ᱥᱟᱵᱟ ᱛᱚ ᱫᱚᱨᱠᱟᱨ ᱵᱟᱹᱱᱩᱜ-ᱟ ᱾
ᱟᱫᱚ ᱟᱡ ᱠᱚ ᱞᱟᱹᱭ ᱟᱠᱟᱫᱮᱭᱟ ᱟᱞᱮ ᱦᱚᱸ ᱞᱟᱹᱭ ᱟᱠᱟᱫᱮᱭᱟᱞᱮ ᱾ ᱟᱫᱚ ᱫᱤᱱᱜᱮ ᱦᱟᱱᱟ ᱱᱟᱣᱟ ᱚᱱᱠᱟ ᱚᱱᱠᱟ ᱛᱮᱜᱮ